ᱦᱮᱸ ᱟᱸᱡᱚᱢᱚᱜ ᱠᱟᱱᱟ
ᱦᱮᱸᱛᱚ ᱱᱤᱭᱟᱹᱧ ᱞᱟᱹᱭᱮᱫ ᱦᱩᱸ
ᱢᱟ ᱞᱮ ᱵᱤᱱ
ᱢᱮᱱᱫᱟᱹᱧ ᱱᱚᱣᱟ ᱠᱟᱹᱴᱤᱡ ᱜᱤᱫᱽᱨᱟᱹ ᱢᱚᱵᱟᱭᱤᱞ ᱵᱟᱠᱷᱟᱡ ᱡᱟᱦᱟᱸ ᱟᱢᱮᱢ ᱞᱟᱹᱭ ᱠᱮᱫᱟ ᱡᱟᱦᱟᱸ ᱞᱮᱠᱟ ᱡᱮ ᱫᱟᱠᱟ ᱫᱟᱠᱟ ᱵᱟᱠᱚ ᱡᱚᱢᱟ ᱵᱟᱝ ᱡᱟᱹᱯᱤᱫ ᱥᱚᱢᱚᱭ ᱦᱚᱸ ᱢᱳᱵᱟᱭᱤᱞ ᱛᱚ ᱤᱧᱟᱹᱜ ᱫᱚ ᱱᱤᱭᱟᱹ ᱤᱧ ᱢᱮᱱᱟ ᱠᱟᱴᱤᱡ ᱜᱤᱫᱽᱨᱟᱹ ᱡᱟᱦᱟᱸᱭ ᱢᱮᱱᱟᱜ ᱠᱚᱣᱟ ᱠᱟᱹᱴᱤᱡ ᱠᱟᱹᱴᱤᱡ ᱠᱚ ᱫᱚᱥ ᱵᱟᱝ ᱯᱚᱱᱮᱨᱚ ᱵᱚᱪᱷᱚᱨ ᱠᱷᱚᱱᱟᱜ ᱠᱟᱹᱴᱤᱡ ᱠᱩᱭ ᱩᱱᱠᱩ ᱠᱚᱫᱚ ᱩᱱᱟᱹᱜ ᱜᱟᱱ ᱫᱚ ᱢᱳᱵᱟᱭᱤᱞ ᱫᱚ ᱵᱟᱝ ᱮᱢ ᱫᱚᱨᱠᱟᱨ ᱡᱟᱦᱟᱸ ᱛᱤᱱᱟᱹᱜ ᱜᱮ ᱠᱷᱮᱞ ᱟᱠᱚ ᱠᱟᱹᱴᱤᱡ ᱠᱟᱹᱴᱤᱡ ᱠᱟᱹᱴᱤᱡ ᱜᱤᱫᱽᱨᱟᱹ ᱥᱟᱶ ᱠᱷᱮᱞ ᱦᱚᱪᱚ ᱫᱚᱨᱠᱟᱨ ᱵᱟᱝ ᱞᱟᱹᱭ ᱪᱮᱫ ᱫᱚᱨᱠᱟᱨ ᱡᱮ ᱱᱚᱣᱟ ᱫᱚ ᱱᱤᱝᱠᱟ ᱠᱚ ᱠᱷᱮᱹᱞ ᱛᱟᱦᱮᱱᱟ ᱟᱵᱚ ᱞᱟᱹᱴᱩ ᱦᱚᱲ ᱞᱟᱹᱭ ᱪᱮᱫ ᱫᱚᱨᱠᱟᱨ ᱠᱟᱱᱟ ᱩᱠᱩ ᱫᱚ ᱟᱨ ᱩᱱᱠᱩ ᱢᱳᱵᱟᱭᱤᱞ ᱮᱢᱟ ᱠᱚ ᱵᱟᱠᱟᱡ ᱩᱱᱠᱩᱣᱟᱜ ᱵᱚᱦᱚᱜ ᱮ ᱵᱟᱹᱲᱤᱡ ᱛᱮᱠᱚ ᱛᱟᱦᱮᱱᱟ ᱥᱮ
ᱦᱮᱸ ᱟᱥᱚᱞᱮ ᱱᱩᱠᱩ ᱫᱚ ᱜᱤᱫᱽᱨᱟᱹ ᱫᱚᱠᱚ ᱠᱟᱹᱴᱤᱡ ᱜᱮᱭᱟ ᱥᱮ ᱩᱱᱠᱩ ᱫᱚ ᱪᱮᱫ ᱥᱮᱬᱟᱭᱟ ᱢᱟᱱᱮ ᱪᱮᱫ ᱠᱚ ᱥᱤᱠᱷᱱᱟᱹᱛᱚᱜᱼᱟ ᱡᱟᱦᱟᱸ ᱠᱚ ᱧᱮᱞᱟ ᱚᱱᱟ ᱜᱮᱠᱚ ᱥᱤᱠᱷᱱᱟᱹᱛᱚᱜᱼᱟ ᱛᱚ ᱜᱟᱨᱡᱮᱱ ᱟᱜ ᱦᱚᱸ ᱥᱮ ᱟᱭᱩ ᱵᱟᱵᱟ ᱛᱟᱠᱚ ᱦᱚᱸ ᱱᱚᱣᱟ ᱦᱚᱸ ᱞᱮᱠ ᱫᱚᱨᱠᱟᱨᱟ ᱜᱤᱫᱽᱨᱟᱹ ᱥᱟᱢᱟᱝ ᱨᱮᱫᱚ ᱵᱟᱝ ᱢᱮ ᱢᱟᱱᱮ ᱡᱟᱸᱦᱟ ᱪᱷᱚᱵᱤ ᱠᱚ ᱤᱭᱩᱴᱩᱵᱽ ᱠᱚ ᱧᱮᱞᱟ ᱩᱱᱠᱩ ᱥᱟᱢᱟᱝ ᱨᱮ ᱚᱱᱟ ᱡᱤᱱᱤᱥ ᱠᱚ ᱵᱟᱝ ᱧᱮᱞ ᱞᱮᱠᱷᱟᱱ ᱵᱷᱟᱹᱜᱮ ᱠᱚᱜᱼᱟ ᱟᱨᱠᱤ ᱦᱳᱭ ᱜᱟᱞᱢᱟᱨᱟᱣ ᱜᱚᱞᱯᱚ ᱠᱟᱛᱷᱟ ᱵᱟᱨᱛᱟ ᱚᱱᱟ ᱫᱚ ᱴᱷᱤᱠ ᱜᱮᱭᱟ ᱢᱟᱱᱮ ᱩᱱᱠᱩ ᱥᱟᱢᱟᱝᱨᱮ ᱚᱱᱟ ᱪᱷᱚᱵᱤ ᱠᱚ ᱧᱮᱞ ᱤᱱᱥᱴᱟᱜᱨᱟᱢ ᱡᱟᱦᱟᱱᱟᱜ ᱜᱮ ᱟᱨᱠᱤ ᱤᱭᱩᱴᱩᱵᱽ ᱧᱮᱞ ᱫᱚ ᱵᱟᱝᱜᱮ ᱵᱷᱟᱜ
ᱠᱟᱹᱴᱤᱡ ᱜᱤᱫᱽᱨᱟᱹ ᱥᱟᱢᱟᱝ ᱨᱮᱫᱚ ᱟᱨ ᱠᱟᱹᱴᱤᱡ ᱜᱤᱫᱽᱨᱟᱹᱣᱟᱜ ᱫᱚ ᱵᱚᱦᱚᱜ ᱵᱩᱫᱽᱫᱷᱤ ᱦᱚᱸ ᱡᱟᱹᱥᱛᱤ ᱜᱟᱱ ᱜᱮ ᱛᱟᱦᱮᱱᱟ ᱩᱱᱠᱩ ᱡᱟᱦᱟᱸ ᱠᱚ ᱧᱮᱞᱟ ᱵᱟᱝ ᱡᱟᱦᱟᱸ ᱠᱚ ᱟᱸᱡᱚᱢᱟ ᱚᱱᱟ ᱜᱮᱠᱚ ᱪᱮᱫ ᱛᱟᱦᱮᱱᱟ ᱟᱨ ᱢᱳᱵᱟᱭᱤᱞ ᱦᱮᱡ ᱟᱠᱛᱮ ᱩᱱᱠᱩ ᱡᱟᱦᱟᱸ ᱟᱨ ᱢᱤᱫᱴᱮᱡ ᱠᱟᱛᱷᱟᱧ ᱢᱮᱱᱫᱟ ᱢᱳᱵᱟᱭᱤᱞ ᱦᱮᱡ ᱟᱠᱟᱱᱛᱮ ᱩᱱᱠᱩ ᱡᱟᱦᱟᱸᱭ ᱪᱮᱬᱮ ᱠᱚᱠᱩ ᱛᱟᱦᱮᱸ ᱠᱟᱱᱟ ᱠᱟᱱᱟ ᱞᱟᱦᱟ ᱛᱮᱫᱚ ᱠᱟᱹᱴᱤᱡ ᱠᱟᱹᱴᱤᱡ ᱚᱲᱟᱜ ᱠᱚᱨᱮ ᱜᱷᱟᱲᱣᱟ ᱪᱮᱬᱮ ᱠᱚᱠᱚ ᱛᱟᱦᱮᱱ ᱠᱟᱱ ᱛᱟᱦᱮᱸᱱᱟ ᱩᱱᱠᱩ ᱠᱚᱦᱚᱸ ᱵᱟᱹᱱᱩᱜ ᱠᱚᱣᱟ ᱱᱤᱛ ᱫᱚ ᱧᱮᱞ ᱠᱟᱜ ᱠᱚᱜᱮ ᱜᱮᱭᱟᱢ ᱯᱟᱪᱮᱡ ᱩᱱᱠᱩ ᱥᱟ ᱜᱟᱛᱤ ᱠᱚᱨᱮ ᱠᱚ ᱛᱟᱦᱮᱱᱟ ᱚᱲᱟᱜ ᱥᱟᱛᱮ ᱠᱚᱨᱮ
ᱪᱮᱱᱱᱮ
ᱪᱮᱸᱬᱮ
ᱦᱮᱸ ᱵᱟᱹᱵᱩᱭ ᱥᱮ ᱪᱩᱨᱩᱭ ᱠᱚ ᱢᱮᱛᱟ ᱠᱚᱣᱟ
ᱦᱳᱭ ᱦᱳᱭ ᱵᱩᱥᱩᱵ ᱥᱟᱹᱲᱤᱢ ᱨᱮᱱᱟᱜ ᱡᱟᱦᱟᱸ ᱥᱟᱛᱤ ᱛᱟᱦᱮᱱᱟ ᱚᱱᱟ ᱠᱚᱨᱮ ᱠᱚ ᱛᱟᱦᱮᱸ ᱵᱟᱲᱟᱜ ᱠᱟᱱ ᱛᱟᱦᱮᱱᱟ ᱩᱱᱠᱩ ᱪᱮᱸᱬᱮ ᱦᱚᱸ ᱱᱮᱛᱟᱨ ᱢᱟᱠᱚ ᱟᱫ ᱪᱟᱵᱟᱜ ᱠᱟᱱᱟ
ᱦᱮᱸ
ᱟᱨᱚ ᱤᱱᱠᱟ ᱦᱮᱸ
ᱱᱮᱛᱟᱨ ᱫᱚ ᱩᱠᱩᱨ ᱵᱟᱝᱠᱚ ᱧᱮᱞᱚᱜ ᱠᱟᱱᱟ ᱛᱚ ᱞᱟᱦᱟᱛᱮ ᱢᱟᱱᱮ ᱜᱤᱫᱽᱨᱟᱹ ᱞᱟᱹᱜ ᱡᱚᱠᱷᱚᱡ ᱦᱩᱰᱤᱧ ᱨᱮ ᱛᱟᱦᱮᱸ ᱠᱟᱱᱟ ᱛᱚᱠᱷᱚᱱᱤᱧ ᱧᱮᱞ ᱵᱟᱲᱟ ᱟᱠᱟᱫ ᱠᱚᱣᱟ ᱱᱮᱛᱟᱨ ᱫᱚ ᱠᱷᱩᱵ ᱠᱚᱢ
ᱤᱧᱦᱚᱸ ᱠᱟᱹᱴᱤᱡ ᱡᱚᱠᱷᱮᱡ ᱫᱚ ᱟᱹᱰᱤ ᱜᱟᱱ ᱜᱤᱧ ᱧᱮᱞ ᱞᱮᱫ ᱠᱚᱣᱟ ᱟᱹᱰᱤ ᱵᱤᱥᱤ ᱜᱮ ᱟᱨ ᱱᱤᱛᱚᱜ ᱦᱟᱨᱟ ᱠᱟᱛᱮ ᱛᱮᱫ ᱫᱚ ᱚᱱᱠᱟ ᱫᱚ ᱵᱟᱹᱧ ᱧᱮᱞ ᱧᱟᱢᱮᱫ ᱠᱚᱣᱟ ᱠᱚᱢ ᱜᱮᱠᱚ ᱧᱮᱞᱚᱜ ᱠᱟᱱᱟ ᱟᱨᱚ ᱢᱤᱫᱴᱮᱡ ᱪᱮᱬᱮᱢ ᱧᱮᱞ ᱫᱟᱲᱮᱭᱟᱭᱟ ᱩᱱᱠᱩ ᱜᱤᱫᱤ ᱪᱮᱬᱮ ᱠᱚ ᱢᱮᱛᱟ ᱠᱚ ᱠᱟᱱᱟ ᱩᱱᱠᱩ ᱦᱚᱸ ᱩᱱᱟᱹᱜ ᱠᱚ ᱧᱮᱞ ᱧᱟᱢᱚᱜ ᱠᱟᱱᱟ? ᱟᱵᱚ ᱟᱹᱛᱩ ᱚᱲᱟᱜ ᱠᱚᱨᱮ ᱵᱟᱝ ᱡᱟᱦᱟᱸ ᱠᱚᱨᱮᱜᱮ ᱤᱧ ᱫᱚ ᱱᱤᱝᱠᱟᱹᱧ ᱵᱷᱟᱵᱤ ᱛᱟᱦᱮᱱᱟ ᱡᱮ ᱱᱚᱣᱟ ᱯᱷᱳᱱ ᱠᱚ ᱱᱤᱭᱟᱹ ᱜᱮ ᱩᱱᱠᱩ ᱠᱚᱫᱚ ᱠᱚ ᱟᱫᱚᱜ ᱠᱟᱱᱟ ᱵᱟᱝ ᱩᱱᱠᱩ ᱪᱮᱸᱬᱮ ᱠᱚᱣᱟᱜ ᱡᱟᱦᱟᱸ ᱤᱭᱟᱹ ᱢᱮᱱᱟᱜᱼᱟ ᱡᱟᱦᱟᱱᱟᱜ ᱨᱟᱱ ᱠᱩ ᱵᱮᱱᱟᱣ ᱞᱟᱹᱜᱤᱫ ᱦᱚᱸ ᱩᱱᱠᱩᱣᱟᱜ ᱠᱚ ᱵᱮᱵᱚᱦᱟᱨ ᱮᱫᱟ᱾ ᱦᱮᱞᱳ᱾
ᱟᱨᱚ ᱩᱱᱠᱩ ᱦᱮᱸ ᱟᱸᱡᱚᱢ ᱫᱟᱵᱤᱱ ᱥᱮ
ᱦᱮᱸ ᱟᱸᱡᱚᱢᱟᱜ ᱠᱟᱱ ᱜᱤᱭᱟᱹᱧ᱾
ᱟᱨᱚ ᱵᱟᱹᱫᱽᱲᱩᱡ ᱠᱚᱦᱚᱸ ᱟᱹᱞᱤᱧ ᱫᱚ ᱱᱮᱛᱟᱨ ᱫᱚ ᱵᱟᱹᱞᱤᱧ ᱧᱮᱞᱮᱫ ᱠᱚ ᱜᱮ᱾
ᱵᱟ ᱩᱱᱠᱩ ᱠᱚᱫᱚ ᱟᱞᱮᱻᱭᱟᱜ ᱟᱹᱛᱩ ᱚᱲᱟᱜ ᱠᱚᱨᱮ ᱫᱚ ᱢᱮᱱᱟᱜ ᱠᱚᱜᱮᱭᱟ᱾ ᱦᱮᱸ ᱞᱟᱦᱟ ᱠᱷᱚᱱᱟᱜ ᱫᱚ ᱛᱷᱚᱲᱟ ᱠᱚᱢ ᱟᱠᱟᱱᱟ ᱠᱚ ᱟᱞᱮ ᱥᱮᱫ ᱫᱚ᱾ ᱞᱟᱦᱟ ᱡᱟ ᱠᱟᱹᱴᱤᱡ ᱡᱚᱠᱷᱮᱡ ᱦᱮᱸ ᱦᱮᱸ
ᱦᱮᱸ ᱞᱟᱹᱭ ᱵᱤᱱ
ᱵᱟᱝ ᱵᱟᱝ ᱟᱢ ᱞᱟᱦᱟ ᱜᱮ ᱞᱟᱹᱭ ᱢᱮ
ᱩᱱᱠᱩ ᱡᱟᱦᱟᱸ ᱩᱱᱠᱩ ᱵᱟᱹᱪᱠᱟᱹ ᱥᱮ ᱪᱮᱫ ᱢᱟᱱᱮ ᱩᱱᱠᱩ ᱠᱚ ᱢᱟᱱᱮ ᱤᱭᱟᱹᱮᱫ ᱠᱚᱣᱟ ᱠᱚ ᱢᱟᱱᱮ ᱥᱮᱸᱫᱽᱨᱟᱭᱮᱫ ᱠᱚᱣᱟ ᱠᱚ ᱩᱱᱠᱩ ᱠᱚ ᱡᱚᱢ ᱠᱚᱜᱮᱭᱟ ᱡᱮ ᱡᱮ ᱦᱚᱲ ᱫᱚ ᱩᱱᱠᱩ ᱠᱚ ᱥᱮᱸᱫᱽᱨᱭᱮᱫ ᱠᱚ ᱟᱫᱚ ᱛᱟᱦᱚᱞᱮ ᱩᱱᱠᱩ ᱫᱚᱠᱚ ᱟᱨᱠᱤ ᱵᱤᱞᱩᱯᱛᱤ ᱞᱮᱠᱟ ᱠᱚ ᱟᱨᱠᱤ ᱪᱟᱵᱟᱜ ᱟᱫ ᱪᱟᱵᱟᱜ ᱠᱟᱱᱟ ᱠᱚ ᱟᱨᱠᱤ
ᱦᱳᱭ ᱟᱨᱚ ᱱᱤᱛᱚᱜ ᱢᱟ ᱱᱤᱝᱠᱟᱹ ᱦᱩᱭᱩᱜ ᱠᱟᱱᱟ ᱡᱮ ᱟᱯᱮ ᱵᱟᱝᱜᱟᱞ ᱫᱤᱥᱚᱢ ᱨᱮᱢᱟ ᱠᱚᱭᱞᱟ ᱚᱛ ᱞᱟᱛᱟᱨ ᱠᱷᱚᱡ ᱠᱚ ᱞᱟ ᱛᱩᱜ ᱮᱫ ᱠᱟᱱᱛᱮ ᱡᱟᱦᱟᱸ ᱛᱤᱱᱟᱹᱜ ᱫᱟᱨᱮ ᱠᱚ ᱵᱟᱝ ᱢᱮᱱᱟᱜᱼᱟ ᱵᱤᱨ ᱠᱚ ᱢᱮᱱᱟᱜᱼᱟ ᱡᱚᱛᱚ ᱚᱱᱟ ᱠᱚᱠᱚ ᱢᱟᱜᱽ ᱤᱭᱟᱹ ᱪᱟᱵᱟᱭᱮᱫᱟ᱾
ᱦᱮᱸ ᱫᱟᱨᱮ ᱠᱚᱠᱚ ᱢᱟᱜᱽ ᱠᱟᱛᱮᱜ ᱦᱚᱭᱛᱚ ᱡᱟᱦᱟᱱᱟᱜ ᱠᱚ ᱚᱰᱟ ᱠᱟᱹᱨᱠᱷᱟᱱᱟ ᱠᱚ ᱵᱮᱱᱟᱣᱮᱫᱼᱟ᱾ ᱟᱫᱚ ᱩᱱᱠᱩ ᱡᱤᱵ ᱡᱤᱭᱟᱞᱤ ᱫᱚ ᱟᱫᱚ ᱚᱠᱟ ᱥᱮᱫ ᱠᱚ ᱪᱟᱞᱟᱜᱼᱟ ᱩᱱᱠᱩ ᱠᱚ ᱢᱟᱱᱮ ᱠᱚᱥᱴᱚ ᱨᱮ ᱦᱮᱱᱟᱜ ᱠᱚᱣᱟ
ᱦᱮᱸ ᱡᱚᱛᱚᱣᱟᱜ ᱜᱮ ᱚᱥᱩᱵᱤᱫᱟ ᱦᱩᱭᱩᱜ ᱠᱟᱱᱟ
ᱦᱩᱸ ᱫᱟᱨᱮ ᱠᱚᱦᱚᱸ ᱠᱚ
ᱫᱟᱨᱮ ᱠᱚ ᱱᱤᱭᱟ ᱨᱮᱱᱟᱜ ᱟᱨ ᱢᱤᱫᱴᱮᱡ ᱟᱸᱡᱚᱢ ᱫᱟᱢ ᱢᱮᱱᱫᱟᱹᱧ ᱱᱚᱣᱟ ᱫᱟᱨᱮ ᱠᱚ ᱱᱤᱭᱟᱛᱮ ᱟᱨ ᱢᱤᱫᱴᱮᱡ ᱤᱧ ᱢᱮᱱ ᱫᱟᱲᱮᱭᱟᱜᱼᱟ ᱫᱟᱨᱮ ᱠᱚ ᱵᱟᱝ ᱛᱟᱦᱮᱱ ᱠᱟᱱᱛᱮ ᱱᱚᱣᱟ ᱫᱟᱜ ᱠᱚᱦᱚᱸ ᱡᱟᱦᱟᱸ ᱡᱟᱦᱟᱸ ᱡᱟᱭᱜᱟ ᱨᱮ ᱵᱟᱝ ᱦᱩᱭᱩᱜ ᱠᱟᱱᱟ
ᱦᱩᱸ ᱫᱟᱨᱮ ᱛᱟᱦᱟᱱ ᱛᱮᱜᱮᱛᱚ ᱚᱱᱟ ᱫᱚ ᱢᱟᱱᱮ ᱵᱟᱥᱯᱚᱭᱟ ᱵᱟᱥᱯᱚ ᱠᱟᱛᱮᱜ ᱜᱮᱛᱚ ᱱᱤᱠ ᱨᱤᱢᱤᱞᱮ ᱛᱚᱭᱨᱤᱭᱟ ᱨᱤᱢᱤᱞ ᱠᱷᱚᱱᱟᱜ ᱜᱮᱛᱚ ᱫᱟᱜ ᱦᱤᱡᱩᱜᱼᱟ ᱟᱵᱚ ᱡᱮ ᱦᱚᱜ ᱚᱭ ᱫᱟᱨᱮ ᱠᱚ ᱢᱟᱜ ᱮᱫᱟ ᱡᱟᱦᱟᱱ ᱞᱟᱹᱠᱛᱤᱭᱟᱱ ᱵᱟᱝ ᱞᱟᱹᱠᱛᱤᱭᱟᱱ ᱫᱟᱨᱮ ᱠᱚ ᱢᱟᱜ ᱠᱟᱜ ᱠᱟᱱᱟ ᱛᱟᱦᱚᱞᱮ ᱚᱱᱟ ᱫᱚ ᱛᱟᱦᱚᱞᱮ ᱪᱤᱠᱟᱛᱮ ᱢᱮᱜ ᱫᱚ ᱢᱟᱱᱮ ᱨᱤᱢᱤᱞ ᱫᱚᱭ ᱛᱚᱭᱨᱤᱭᱟᱭ ᱚᱱᱟ ᱠᱷᱟᱹᱛᱤᱨ ᱫᱟᱜ ᱦᱚ ᱟᱫᱚ ᱠᱚᱥᱴᱚ ᱚᱱᱟ ᱠᱷᱚᱨᱟ ᱠᱷᱚᱨᱟ ᱯᱨᱚᱠᱨᱛᱤ ᱦᱩᱭᱩᱜ ᱠᱟᱱᱟ
ᱦᱳᱭ ᱟᱨ ᱚᱱᱟ ᱥᱚᱨᱦᱟᱭ ᱫᱚ ᱟᱯᱮᱥᱮᱫ ᱪᱮᱫ ᱞᱮᱠᱟ ᱠᱚ ᱢᱟᱱᱟᱣ ᱛᱟᱦᱮᱱ ᱛᱮ
ᱦᱮᱸ ᱵᱷᱟᱜᱤ ᱜᱮᱞᱮ ᱢᱟᱱᱟᱣ ᱛᱟᱦᱮᱸᱱᱟ ᱥᱚᱨᱦᱟᱭ ᱨᱮ ᱟᱫᱚ ᱥᱚᱨᱦᱟᱭ ᱫᱚ ᱟᱞᱮᱫᱚ ᱚᱠᱟ ᱵᱚᱸᱜᱟ ᱯᱮ ᱵᱚᱸᱜᱟᱼᱟ ᱟᱯᱮ ᱫᱚ
ᱟᱞᱮᱫᱚ ᱚᱱᱟ ᱢᱟᱜᱽ ᱵᱚᱸᱜᱟ ᱤᱝᱨᱮᱡᱤ ᱛᱮ ᱡᱟᱦᱟᱸ ᱠᱚ ᱢᱮᱛᱟᱜ ᱠᱟᱱᱟ ᱠᱟᱱᱟ ᱡᱟᱱᱩᱣᱟᱨᱤ ᱢᱤᱦᱱᱟ
ᱚ ᱦᱮᱸ ᱟᱞᱮᱫᱚ ᱥᱚᱨᱦᱟᱭ ᱫᱚ ᱥᱚᱨᱦᱟᱭ ᱵᱚᱸᱜᱟᱞᱮ ᱵᱚᱸᱜᱟᱜᱼᱟ ᱡᱟᱦᱟᱸ ᱫᱚ ᱠᱟᱹᱞᱤ ᱯᱩᱡᱟᱹ ᱥᱮ ᱟᱹᱥᱤᱱ ᱠᱟᱨᱛᱤᱠ ᱚᱱᱟ ᱛᱟᱞᱟᱢᱟᱞᱟ ᱨᱮ ᱟᱫᱚ ᱱᱚᱣᱟ ᱜᱮ ᱵᱟᱰᱟᱭ ᱥᱟᱱᱟᱧ ᱠᱟᱱᱟ ᱠᱟᱱᱟ ᱢᱟᱱᱮ ᱟᱯᱮ ᱡᱮ ᱱᱚᱜ ᱚᱭ ᱡᱟᱱᱩᱣᱟᱨᱤ ᱯᱮ ᱢᱟᱱᱟᱜ ᱪᱮᱫᱠᱟ ᱢᱟᱱᱮ
ᱢᱟᱱᱮ ᱢᱟᱱᱟᱣ ᱫᱚ ᱵᱟᱱᱟᱨ ᱥᱮᱫ ᱜᱮ ᱤᱧ ᱛᱤᱱᱟᱹᱜ ᱜᱟᱱᱤᱧ ᱟᱹᱭᱠᱟᱹᱣ ᱛᱟᱦᱮᱱᱟ ᱥᱚᱢᱟᱱ ᱜᱮ ᱦᱩᱭᱩᱜ ᱠᱟᱱᱟ ᱟᱨ ᱡᱟᱦᱟᱸ ᱛᱤᱱᱟᱹᱜ ᱢᱮᱱᱟᱜᱼᱟ ᱚᱱᱟ ᱥᱚᱢᱚᱭ ᱨᱮᱱᱟᱜ ᱠᱟᱱᱟ ᱟᱯᱮᱥᱮᱫ ᱫᱚ ᱛᱷᱚᱲᱟ ᱜᱟᱱ ᱞᱟᱦᱟ ᱧᱚᱜ ᱠᱚ ᱢᱟᱱᱟᱣ ᱛᱟᱦᱮᱱᱟ ᱟᱞᱮᱥᱮᱫ ᱫᱚ ᱛᱷᱚᱲᱟ ᱜᱟᱱ
ᱦᱩᱸ ᱦᱩᱸ
ᱟᱨ ᱱᱚᱣᱟ ᱵᱟᱨᱮᱛᱮ ᱢᱤᱫᱴᱮᱡ ᱫᱟᱫᱟ ᱦᱚᱸ ᱞᱟᱹᱭ ᱦᱚᱸᱭ ᱞᱟᱹᱭ ᱟᱹᱫᱤᱧ ᱛᱟᱦᱮᱱᱟ ᱩᱱᱤ ᱦᱚᱸ ᱚᱱᱠᱟᱜ ᱜᱮ ᱚᱠᱟ ᱠᱷᱚᱱᱮ ᱟᱸᱡᱚᱢ ᱞᱮᱫᱟ ᱱᱚᱣᱟ ᱮᱯ ᱠᱷᱚᱱᱟᱜ ᱜᱮ ᱜᱟᱞᱢᱟᱨᱟᱣ ᱜᱟᱞᱢᱟᱨᱟᱣ ᱛᱮ
ᱦᱩᱸ
ᱛᱚ ᱩᱱᱤ ᱦᱚᱸᱭ ᱞᱟᱹᱭᱟᱹᱧ ᱠᱟᱱ ᱛᱟᱦᱮᱱᱟ ᱟᱨ ᱱᱤᱝᱠᱟ ᱦᱚᱸ ᱞᱟᱹᱭᱫᱤᱧ ᱛᱟᱦᱮᱱᱟᱭ ᱡᱮ ᱡᱟᱦᱟᱸ ᱢᱟᱱᱟᱣ ᱫᱟᱠᱚ ᱚᱱᱟ ᱫᱚ ᱞᱟᱦᱟ ᱛᱮᱫᱚ ᱯᱟᱥᱮᱡ ᱢᱤᱫ ᱥᱟᱶᱛᱮ ᱜᱮ ᱢᱟᱱᱟᱣ ᱦᱩᱭᱩᱜ ᱠᱟᱱ ᱛᱟᱦᱮᱱᱟ ᱡᱟᱦᱟᱸ ᱛᱤᱱᱟᱹᱜ ᱩᱱᱤ ᱫᱟᱫᱟᱭ ᱞᱟᱹᱭ ᱟᱹᱧ ᱛᱟᱦᱮᱱᱟ ᱤᱱᱟᱹᱜ ᱜᱟᱱ ᱜᱮ ᱤᱧ ᱦᱚᱸᱧ ᱵᱟᱲᱟᱭᱟ ᱚᱱᱟ ᱠᱷᱚᱱᱟᱜ ᱡᱟᱹᱥᱛᱤ ᱫᱚ ᱵᱟᱹᱧ ᱵᱟᱲᱟᱭᱟ ᱛᱚ ᱚᱱᱟ ᱡᱟᱦᱟᱸ ᱦᱩᱞ ᱢᱟᱦᱟ ᱵᱟᱝ ᱦᱩᱭ ᱞᱮᱱᱟ ᱵᱷᱩᱞ ᱡᱚᱠᱷᱚᱱ ᱦᱩᱭ ᱞᱮᱱᱟ ᱛᱚᱠᱷᱚᱱ ᱜᱮ ᱟᱹᱰᱤ ᱜᱟᱱ ᱦᱚᱲ ᱤᱱᱠᱟ ᱜᱚᱡ ᱞᱮᱱᱟ ᱠᱚ ᱞᱟᱹᱲᱦᱟᱹᱭ ᱨᱮ ᱟᱭᱢᱟ ᱜᱟᱱ ᱟᱭᱢᱟ ᱠᱤᱪᱷᱩ ᱦᱩᱭ ᱞᱮᱱᱟ ᱛᱚ ᱡᱟᱦᱟᱸ ᱤᱝᱨᱮᱡᱽ ᱠᱚ ᱥᱟᱶ ᱠᱚ ᱞᱟᱹᱲᱦᱟᱹᱭ ᱞᱮᱱᱟ ᱛᱚ ᱚᱱᱟ ᱠᱷᱟᱹᱛᱤᱨ ᱛᱮ ᱟᱹᱰᱤ ᱜᱟᱱ ᱚᱥᱩᱵᱤᱫᱷᱟ ᱛᱟᱦᱮᱸ ᱠᱟᱱᱟ ᱛᱚ ᱛᱚᱠᱷᱚᱱ ᱠᱷᱚᱱᱚᱡ ᱜᱮ ᱡᱟᱦᱟᱸ ᱥᱚᱨᱦᱟᱭ ᱦᱩᱭ ᱠᱟᱱᱟ ᱡᱮ ᱛᱷᱚᱲᱟ ᱜᱟᱱ ᱛᱟᱭᱱᱚᱢ ᱧᱚᱜ ᱢᱟᱱᱟᱣ ᱦᱩᱭᱩᱜ
ᱚ ᱟᱫᱚ ᱚᱱᱟ ᱫᱚ ᱦᱩᱭᱩᱜ ᱠᱟᱱᱟ ᱪᱮ ᱟᱵᱚᱨᱮᱱ ᱩᱱᱠᱩ ᱫᱟᱹᱫᱩ ᱵᱟᱵᱟ ᱛᱟᱠᱚ ᱥᱮ ᱦᱟᱯᱲᱟᱢ ᱠᱚ ᱟᱵᱚᱨᱮᱱ ᱩᱱᱠᱩ ᱚᱠᱟ ᱢᱟᱱᱮ ᱢᱟᱱᱟᱣ ᱤᱫᱤᱭ ᱫᱟᱠᱚ ᱟᱨ ᱮ ᱢᱟᱱᱟᱣ ᱪᱟᱜ ᱠᱟᱱᱟ, ᱚᱱᱟ ᱦᱚᱸ ᱩᱱᱠᱩᱜ ᱜᱮ ᱚᱱᱛᱮ ᱢᱟᱱᱟᱣ ᱤᱫᱤᱭ ᱫᱟᱠᱚ, ᱚᱱᱟ ᱟᱯᱮ ᱥᱮᱫ ᱚᱱᱛᱮ ᱟᱨᱠᱤ ᱦᱮᱸ᱾ ᱢᱟᱠᱥ ᱠᱩ᱾ ᱛᱟᱦᱚᱞᱮ ᱱᱚᱜ ᱡᱮ ᱢᱟᱜᱽ ᱵᱚᱸᱜᱟ ᱯᱮ ᱢᱟᱱᱟᱣ ᱫᱟ, ᱥᱮ ᱯᱩᱥ ᱵᱚᱸᱜᱟ᱾ ᱛᱟᱦᱚᱞᱮ ᱥᱟᱠᱨᱟᱛᱚᱜ, ᱥᱟᱠᱨᱟᱛ ᱠᱚ ᱢᱟᱱᱟ ᱛᱚ ᱚᱱᱛᱮ?
ᱦᱮᱸ ᱥᱟᱠᱨᱟᱛ ᱞᱮ ᱢᱟᱱᱟᱣ ᱛᱟᱦᱮᱱ ᱜᱮᱭᱟ᱾ ᱢᱟᱱᱮ ᱥᱟᱠᱨᱟᱛ ᱫᱚ ᱱᱤᱝᱠᱟ ᱦᱩᱭᱩᱜ ᱛᱟᱦᱮᱱᱟ, ᱡᱟᱦᱟᱸ ᱨᱮ ᱤᱧ ᱵᱟᱵᱟᱣᱟᱜ ᱚᱲᱟᱜ ᱠᱟᱱᱟ ᱤᱧᱟᱹᱜ ᱚᱲᱟᱜ᱾ ᱡᱟᱦᱟᱸ ᱚᱸᱰᱮ ᱫᱚ ᱥᱟᱠᱨᱟᱛ ᱠᱚ ᱢᱟᱱᱟᱣ ᱛᱟᱦᱮᱱᱟ, ᱟᱫᱚ ᱱᱤᱝᱠᱟ ᱫᱚ ᱵᱟᱝ ᱦᱩᱭᱩᱜ ᱛᱟᱦᱮᱱᱟ ᱡᱮ ᱚᱱᱟ ᱡᱟᱦᱟᱸ ᱵᱤᱡᱷᱟ ᱛᱩᱧᱠᱚ ᱵᱟᱠᱚ ᱢᱮᱛᱟᱜ ᱛᱟᱦᱮᱱᱟ?
ᱦᱮᱸ ᱦᱮᱸ ᱥᱟᱠᱨᱟᱛ ᱨᱮ ᱵᱤᱡᱷᱟ ᱛᱩᱧ ᱦᱩᱭᱩᱜ,
ᱦᱳᱭ ᱚᱝᱠᱟ ᱟᱭᱢᱟ ᱠᱤᱪᱷᱩ ᱠᱟᱴᱤᱡ ᱜᱤᱫᱽᱨᱟᱹᱣᱟᱜ ᱠᱷᱮᱞ ᱠᱚ ᱛᱟᱦᱮᱱᱟ,
ᱦᱩᱸ
ᱟᱸᱡᱚᱢᱚ ᱤᱧᱟᱸᱜ ᱨᱚᱲ?
ᱦᱮᱸ ᱟᱸᱡᱚᱢ ᱫᱟᱹᱧ᱾
ᱦᱮᱸ ᱛᱚ ᱚᱱᱟ ᱠᱚᱫᱚ ᱱᱚᱛᱮ ᱫᱚ ᱵᱟᱝ ᱦᱩᱭᱩᱜᱼᱟ᱾ ᱟᱨ ᱤᱧ ᱢᱟᱢᱟ ᱛᱟᱠᱚ ᱚᱲᱟᱜ ᱡᱟᱦᱟᱸ ᱠᱟᱱᱟ ᱚᱱᱛᱮ ᱫᱚ ᱦᱩᱭᱩᱜ ᱠᱟᱱ ᱛᱟᱦᱮᱱ ᱜᱮᱭᱟ, ᱛᱚ ᱤᱧ ᱡᱚᱠᱷᱚᱱ ᱮᱦᱚᱵ ᱮᱦᱚᱵ ᱤᱧ ᱦᱮᱡ ᱞᱮᱱᱟ ᱛᱚ ᱱᱚᱛᱮᱱᱟᱜ ᱧᱮᱞ ᱠᱟᱛᱮᱜ ᱫᱚ ᱟᱭᱢᱟ ᱡᱩᱫᱟᱹ ᱜᱤᱧ ᱵᱩᱡᱷᱟᱹᱣ ᱞᱮᱫᱟ ᱡᱮ ᱱᱚᱛᱮ ᱫᱚ ᱪᱮᱫ ᱞᱮᱠᱟ ᱥᱚᱨᱦᱟᱭ ᱠᱚ ᱢᱟᱱᱟᱣ ᱛᱟᱦᱮᱱᱟ᱾
ᱟᱫᱚᱤᱧ ᱞᱟᱹᱭᱫᱟ ᱡᱮ ᱛᱟᱦᱚᱞᱮ ᱛᱟᱦᱚᱞᱮ ᱦᱚᱜ ᱚᱭ ᱡᱮ ᱥᱟᱠᱨᱟᱛ ᱥᱟᱠᱨᱟᱛ ᱫᱚ ᱦᱩᱭᱩᱜ ᱠᱟᱱᱟ ᱯᱩᱥ ᱵᱚᱸᱜᱟ ᱢᱩᱪᱟᱹᱫ ᱠᱚ ᱤᱭᱟᱹᱜ ᱟᱛᱚ ᱥᱟᱠᱨᱟᱛᱚᱜᱼᱟ ᱠᱚ, ᱛᱟᱦᱞᱮ ᱟᱜᱮ ᱥᱟᱠᱨᱟᱛ ᱦᱩᱭᱩᱜᱼᱟ ᱛᱟᱯᱚᱨᱮ ᱛᱟᱯᱚᱨᱮ ᱯᱮ ᱥᱚᱨᱦᱟᱭᱚᱜᱼᱟ᱾
ᱥᱟᱠᱨᱟᱛ ᱦᱩᱭᱩᱜᱼᱟ ᱡᱟᱦᱟᱸᱟᱢ ᱢᱮᱱ ᱠᱮᱫᱟ ᱵᱟᱹᱧ ᱟᱸᱡᱚᱢ ᱞᱮᱫᱟ ᱢᱚᱸᱥᱛᱮ᱾
ᱢᱟᱱᱮ ᱦᱳᱭᱳᱜ ᱠᱟᱱᱟ ᱥᱟᱠᱨᱟᱛ ᱠᱟᱛᱮᱜ ᱯᱮ ᱥᱚᱨᱦᱟᱭᱚᱜᱼᱟ? ᱥᱮ ᱥᱟᱠᱨᱟᱛ ᱞᱟᱦᱟᱨ ᱨᱮᱯᱮ ᱥᱚᱨᱦᱟᱭᱚᱜᱼᱟ?
ᱥᱟᱠᱨᱟᱛ ᱞᱦᱟᱨᱮ᱾
ᱞᱟᱦᱟᱨᱮ ᱚ, ᱟᱜᱮ ᱥᱚᱨᱚᱦᱟᱭ ᱠᱟᱛᱮᱜ ᱟᱫᱚ ᱚᱱᱮ ᱥᱟᱠᱨᱟᱛ?
ᱦᱳᱭ ᱟᱞᱮ ᱫᱚ ᱮᱦᱚᱵ ᱫᱚ ᱡᱟᱦᱟᱸ ᱩᱢ ᱠᱟᱱᱟ,
ᱦᱮᱸ᱾
ᱮᱦᱚᱵ ᱫᱤᱱ ᱫᱚ ᱩᱢᱚᱜ ᱛᱟᱦᱮᱱᱟ ᱠᱩ, ᱛᱟᱯᱚᱨᱮ
ᱦᱮᱸ᱾
ᱮᱱ ᱦᱮᱞᱚᱜ ᱜᱤ ᱰᱟᱺᱝᱨᱟ ᱡᱟᱦᱟᱸ ᱠᱚ ᱞᱟᱫᱮ ᱠᱚ ᱛᱟᱦᱮᱱᱟ ᱦᱟᱲ ᱚᱱᱟ ᱠᱚᱠᱚ ᱥᱟᱯᱷᱟᱭ ᱛᱟᱦᱮᱱᱟ᱾
ᱦᱮᱸ᱾
ᱤᱱᱟᱹ ᱫᱚᱥᱟᱨ ᱦᱤᱞᱳᱜ ᱫᱤᱱ ᱫᱚ ᱵᱚᱸᱜᱟᱜ ᱛᱟᱦᱮᱱᱟᱠᱚ, ᱟᱯᱮ ᱥᱮᱫ ᱫᱚ ᱪᱮᱫ ᱞᱮᱠᱟ?
ᱟᱞᱮ ᱥᱮᱫ ᱦᱚᱸ ᱚᱱᱮ ᱠᱟᱛᱷᱟ ᱨᱮᱫᱚ ᱦᱮᱱᱟᱜᱼᱟ, ᱡᱮ ᱢᱚᱬᱮ ᱢᱟᱦᱟ ᱠᱚ ᱢᱟᱱᱟᱜᱼᱟ ᱢᱟᱱᱟᱣᱟᱠᱚ ᱟᱫᱚ ᱱᱚᱰᱮ ᱫᱚ ᱯᱮ ᱢᱟᱦᱟ ᱦᱩᱭᱩᱜᱼᱟ᱾ ᱩᱢ ᱢᱟᱦᱟ ᱦᱩᱭᱩᱜ ᱟ, ᱩᱢ ᱥᱟᱨᱫᱤ ᱦᱳᱭᱜᱼᱟ ᱟᱨ ᱡᱟᱞᱮ ᱥᱮ ᱡᱟᱡᱞᱮ ᱛᱚ ᱚᱱᱟ ᱫᱚ ᱡᱚᱢ ᱧᱩᱭᱟᱠᱚ ᱦᱟᱱᱮ ᱥᱚᱨᱦᱟᱭ ᱛᱚ, ᱠᱩᱲᱤ ᱜᱤᱫᱽᱨᱟᱹ ᱠᱚ ᱦᱚᱯᱚᱱ ᱮᱨᱟ ᱠᱚ ᱱᱮᱣᱛᱟ ᱠᱚᱣᱟ ᱡᱟᱶᱟᱭ ᱠᱚ᱾ ᱟᱫᱚ ᱠᱚ ᱡᱚᱢ ᱧᱩᱭᱟ ᱢᱚᱸᱡᱽᱛᱮ ᱟᱹᱰᱤ ᱵᱷᱟᱜᱮ ᱞᱮᱠᱟ ᱟᱨᱠᱤ᱾
ᱦᱩᱸᱻ
ᱵᱚᱸᱜᱟ ᱵᱩᱨᱩ ᱠᱟᱛᱮᱜ ᱥᱮᱨᱮᱧ ᱟᱠᱚ ᱮᱱᱮᱡ ᱟᱠᱚ ᱛᱩᱢᱫᱟᱜ ᱴᱟᱢᱟᱠ ᱟᱛᱮᱜ᱾
ᱦᱳᱭ᱾
ᱟᱨ ᱤᱧ ᱟᱸᱡᱚᱢ ᱠᱟᱜᱼᱟ ᱥᱮ ᱫᱟᱹᱫᱩ ᱛᱟᱠᱚ ᱫᱟᱹᱫᱩ ᱛᱟ ᱠᱩᱣᱟᱜ ᱠᱟᱛᱷᱟᱨᱮ ᱡᱮ ᱢᱚᱬᱮ ᱥᱤᱧ ᱢᱚᱬᱮ ᱧᱤᱫᱟᱹ ᱠᱚ ᱮᱱᱮᱡ ᱞᱮᱜᱼᱟ ᱥᱚᱨᱚᱦᱟᱭ ᱨᱮ᱾ ᱟᱵᱚ ᱟᱵᱚᱨᱮᱱ ᱦᱟᱯᱲᱟᱢ ᱠᱚ᱾
ᱦᱮᱸ ᱮᱱᱮᱡ ᱞᱮᱫ ᱜᱮᱭᱟ ᱠᱚ ᱤᱧ ᱦᱚᱸ ᱩᱱᱟᱹᱜ ᱜᱟᱱ ᱫᱚ ᱵᱟᱹᱧ ᱵᱟᱰᱟᱭᱟ
ᱦᱮᱸ ᱟᱸᱡᱚᱢ ᱠᱟᱫ ᱤᱧ ᱦᱚᱸ
ᱡᱟᱹᱦᱟ ᱛᱤᱱᱟᱹᱜ ᱟᱵᱚ ᱠᱚᱫᱚ ᱵᱚᱱ ᱤᱭᱟᱹ ᱠᱟᱫᱟ ᱡᱮ ᱟᱵᱚ ᱨᱮᱱ ᱦᱟᱯᱲᱟᱢ ᱠᱚᱴᱷᱮᱱ ᱜᱮ ᱟᱸᱡᱚᱢ ᱦᱳᱭ ᱟᱠᱟᱱᱟ ᱩᱱᱠᱩ ᱡᱟᱸᱦᱟ ᱛᱤᱱᱟᱹᱜ ᱞᱟᱹᱭ ᱟᱸᱡᱚᱢ ᱟᱠᱟᱫ ᱵᱚᱱᱟ ᱤᱱᱟᱹᱜ ᱜᱮᱵᱚᱱ ᱵᱟᱰᱟᱭᱟ
ᱵᱟᱝ ᱡᱟᱸᱦᱟ ᱯᱩᱛᱷᱤ ᱠᱚ ᱢᱮᱱᱟᱜᱼᱟ ᱚᱱᱟ ᱠᱚᱨᱮᱜᱮ ᱯᱟᱲᱦᱟᱣ ᱠᱟᱛᱮᱫ ᱜᱮ ᱵᱩᱡᱷᱟᱹᱣ ᱦᱩᱭ ᱠᱟᱱᱟ
ᱛᱟᱦᱞᱮ ᱥᱟᱠᱨᱟᱛ ᱨᱮᱫᱚ ᱪᱮᱫ ᱪᱮᱫ ᱠᱚᱯᱮ ᱯᱤᱴᱷᱟᱹ ᱵᱟᱲᱟᱭ ᱜᱮᱭᱟ᱾
ᱯᱤᱴᱷᱟᱹ ᱫᱚ᱾ ᱩᱱᱟᱹᱜ ᱜᱟᱱ ᱛᱚ ᱤᱧ ᱦᱚᱸ ᱵᱟᱹᱧ ᱵᱟᱲᱟᱭᱟ ᱪᱮᱫ ᱞᱮᱠᱟᱧ ᱞᱟᱹᱭ ᱟᱢ ᱤᱧ ᱱᱤᱡᱮ ᱵᱩᱡᱷᱟᱹᱣ ᱵᱟᱹᱧ ᱧᱟᱢ ᱮᱫᱟ
ᱚ ᱛᱟᱦᱞᱮ ᱡᱮᱞ ᱯᱤᱴᱷᱟᱹ ᱵᱮᱱᱟᱣ ᱜᱮᱭᱟ ᱥᱮ ᱵᱟᱝ
ᱦᱮᱸ ᱚᱱᱟ ᱡᱤᱞ ᱯᱤᱴᱷᱟᱹ ᱠᱚᱫᱚ ᱵᱮᱱᱟᱣ ᱛᱟᱦᱮᱱ ᱜᱮᱭᱟ ᱞᱮ ᱡᱟᱸᱦᱟ ᱥᱚᱨᱦᱟᱭ ᱨᱮ ᱦᱩᱭᱩᱜ ᱥᱩᱠᱨᱤ ᱡᱤᱞ ᱯᱤᱴᱷᱟᱹ ᱠᱚᱠᱚ ᱵᱮᱱᱟᱣ ᱛᱟᱦᱮᱱ ᱜᱮᱭᱟ ᱡᱚᱢ ᱵᱟᱲᱟ ᱦᱩᱭᱩᱜ ᱛᱟᱦᱮᱱ ᱜᱮᱭᱟ
ᱦᱮᱸ ᱟᱞᱮ ᱫᱚ ᱟᱞᱮ ᱫᱚ ᱱᱚᱛᱮ ᱫᱚ ᱥᱚᱨᱦᱟᱭ ᱨᱮᱫᱚ ᱵᱟᱞᱮ ᱯᱤᱴᱷᱟᱹᱭ-ᱟ ᱚᱱᱟ ᱯᱤᱴᱷᱟᱹ ᱵᱚᱞᱛᱮ ᱜᱮᱞᱮ ᱟᱞᱮ ᱫᱚ ᱦᱚᱜᱼᱚᱭ ᱡᱮᱢᱚᱱ
ᱦᱮᱸ
ᱦᱮᱞᱳ ᱟᱯᱮ ᱫᱚ ᱥᱚᱨᱦᱟᱭ ᱨᱮᱫᱚ ᱟᱞᱮ ᱫᱚ ᱥᱚᱨᱦᱟᱭ ᱨᱮᱫᱚ ᱵᱟᱞᱮ ᱜᱮᱭᱟ ᱚᱱᱮ ᱥᱩᱫᱩ ᱡᱚᱢ ᱵᱟᱲᱟ ᱧᱩ ᱡᱚᱢ ᱵᱟᱲᱟ ᱡᱤᱞ ᱫᱟᱠᱟ ᱠᱚᱜᱮ ᱡᱚᱢ ᱦᱩᱭᱩᱜ ᱜᱮᱭᱟ ᱚᱱᱟᱜᱮ
ᱡᱤᱞ ᱫᱟᱠᱟ ᱠᱚᱜᱮ ᱡᱚᱢ ᱯᱤᱴᱷᱟᱹ ᱠᱚᱫᱚ ᱵᱟᱝ ᱯᱮ ᱯᱤᱴᱷᱟᱹᱭ ᱛᱟᱦᱮᱱᱟ
ᱵᱟᱞᱮ ᱯᱤᱴᱷᱟᱹᱭ ᱛᱟᱦᱮᱱᱟ ᱟᱨ ᱚᱱᱮ ᱡᱟᱸᱦᱟ ᱥᱟᱠᱨᱟᱛ
ᱦᱳᱭ
ᱥᱟᱠᱨᱟᱛ ᱡᱮᱢᱚᱱ ᱥᱟᱠᱨᱟᱛ ᱞᱟᱦᱟ ᱫᱚ ᱚᱱᱮ ᱡᱮᱢᱚᱱ ᱟᱜᱷᱟᱲ ᱵᱚᱸᱜᱟ ᱢᱩᱪᱟᱹᱫ ᱛᱚᱠᱷᱚᱱ ᱫᱚᱠᱚ ᱨᱩᱸᱰᱟᱹᱜ